ᱦᱮᱸ
ᱟᱸᱡᱚᱢ
ᱦᱮᱸ
ᱟᱡᱚᱢ ᱫᱟ
ᱦᱮᱸ ᱟᱸᱡᱚᱢᱮᱜᱼᱟ ᱞᱤᱧ
ᱱᱤᱛ ᱦᱩᱸ ᱪᱤᱜ ᱠᱩ ᱪᱮᱠᱟ ᱦᱩᱭᱩᱜ ᱠᱟᱱᱟ
ᱦᱚᱜᱼᱚᱭ ᱚᱲᱟᱜ ᱠᱚᱨᱮ ᱜᱮ ᱫᱩᱲᱩᱵ ᱵᱟᱲᱟ ᱦᱩᱭ ᱠᱟᱱᱟ ᱪᱮᱜ ᱟᱫᱚ ᱵᱤᱱ ᱪᱤᱠᱟᱹᱭᱟ ᱥᱤᱛᱩᱝ ᱜᱚᱨᱚᱢ ᱨᱮ
ᱫᱟᱠᱟ ᱠᱚ ᱡᱚᱢ
ᱦᱩᱸ ᱫᱟᱠᱟ ᱠᱚ ᱡᱚᱢ ᱦᱩᱭᱱᱟ
ᱱᱤᱛᱚᱜ ᱜᱮ ᱥᱮ ᱟᱱ ᱥᱮᱜ ᱠᱟᱛᱮᱜ
ᱦᱩ ᱦᱤᱛᱚᱜ ᱜᱮ ᱛᱟᱨᱯᱚᱨᱮ ᱟᱹᱵᱤᱱ ᱫᱚ ᱡᱚᱢ ᱵᱟᱲᱟ ᱠᱮᱜᱼᱟ ᱵᱤᱱ ᱥᱮ ᱵᱟᱝ?
ᱟᱹᱣᱨᱤ
ᱠᱚᱨᱮ ᱫᱩᱲᱩᱵ ᱵᱟᱲᱟᱭ ᱦᱩᱭᱩᱜᱼᱟ ᱚᱰᱮ ᱯᱷᱟᱠᱟ ᱥᱮᱜ ᱚᱲᱟᱜ ᱥᱮᱜ ᱫᱚ ᱟᱹᱰᱤ ᱤᱭᱟᱹ ᱵᱩᱡ ᱦᱩᱭ ᱚᱱᱟ ᱜᱮ ᱜᱮ ᱵᱩᱡᱩᱜ ᱠᱟᱱᱟ
ᱟᱪᱪᱷᱟ
ᱦᱮᱸ ᱤᱱᱟᱹᱴᱮ ᱯᱷᱟᱠᱟ ᱥᱮᱜ ᱫᱩ ᱫᱩᱲᱩᱵ ᱦᱩᱭ ᱠᱟᱱᱟ ᱚᱲᱟᱜ ᱟᱞᱤᱧ ᱪᱟᱞᱟᱜ ᱤᱧ ᱦᱟᱸᱜ ᱫᱟᱠᱟᱧ ᱫᱟᱠᱟ ᱡᱚᱢ ᱠᱚ ᱦᱩᱭᱩᱜᱼᱟ ᱦᱟᱸᱜ
ᱟᱪᱪᱷᱟ ᱛᱚ ᱱᱟᱯᱟᱭ ᱵᱟᱲᱟ ᱜᱮ ᱢᱮᱱᱟᱜ ᱠᱟᱜ ᱵᱤᱱᱟ
ᱦᱩᱸ ᱟᱜ ᱟᱜ ᱟᱯᱮ ᱠᱚᱜᱮ
ᱟᱞᱮ ᱠᱚᱦᱚᱸ ᱱᱟᱯᱟᱭ ᱵᱟᱲᱟ ᱜᱮ ᱦᱤᱛᱚᱜ ᱫᱚ
ᱟᱨ ᱠᱚᱫᱚ ᱜᱚᱜᱚ ᱛᱟᱠᱚ ᱫᱚ
ᱡᱚᱛᱚ ᱜᱮ ᱜᱚᱜᱚ ᱛᱟᱠᱚ ᱵᱟᱵᱟ ᱛᱟᱠᱚ ᱡᱚᱛᱚ ᱜᱮ ᱱᱟᱯᱟᱭ ᱜᱮ ᱵᱟᱲᱟᱭ ᱜᱮ ᱢᱮᱱᱟᱜᱠᱟᱜ ᱠᱚᱣᱟ ᱦᱤᱛᱚᱜ ᱟᱯᱟᱛᱚᱛᱚ
ᱦᱩᱸ ᱟᱸ ᱟᱞᱮ ᱦᱚᱸ ᱱᱟᱯᱟᱭ ᱵᱟᱲᱟ
ᱟᱪᱪᱷᱟ
ᱛᱚ ᱠᱟᱹᱢᱤ ᱵᱟᱲᱟ ᱠᱚᱫᱚ ᱪᱮᱜ ᱠᱚ ᱦᱩᱭᱩᱜ ᱠᱟᱱᱟ ᱟᱹᱵᱤᱱ ᱥᱮᱜ ᱥᱮ ᱠᱟᱹᱢᱤ ᱠᱚᱫᱚ ᱱᱤᱭᱟᱹ ᱜᱷᱟᱹᱲᱤ ᱫᱚ ᱪᱮᱜ ᱦᱚᱸ ᱵᱟᱝ ᱦᱩᱭᱩᱜ ᱠᱟᱱᱟ ᱦᱮᱸ
ᱱᱚᱜᱼᱚᱭ ᱠᱚ ᱦᱩᱦᱩᱲᱩ ᱜᱤᱰᱤ ᱦᱟᱹᱭ ᱠᱟᱱᱟ ᱠᱷᱮᱛ ᱠᱚᱨᱮ
ᱜᱤᱰᱤ ᱵᱟᱲᱟ ᱠᱮᱜ ᱟ ᱯᱮ
ᱦᱮᱸ ᱵᱟᱨᱭᱟ ᱠᱷᱮᱛᱮ ᱠᱷᱮᱛᱨᱮ ᱜᱤᱰᱤ ᱠᱮᱫᱟ ᱟᱯᱮ ᱠᱚ ᱟᱯᱮ ᱠᱚᱜᱮ
ᱟᱞᱮ ᱠᱚᱢᱟ ᱮᱠᱷᱚᱱᱚ ᱟᱹᱨᱤ ᱞᱮ ᱜᱤᱰᱤᱭᱟ ᱦᱟᱸᱜ ᱫᱟᱜᱽ ᱜᱮ ᱵᱟᱭ ᱫᱟᱜᱽ ᱮᱫ ᱫᱟᱭ
ᱱᱚᱛᱮ ᱦᱚᱸᱛᱚ ᱚᱝᱠᱟ ᱜᱤ ᱛᱟᱣ ᱦᱮᱸ ᱛᱟᱣ ᱠᱚ ᱜᱤᱰᱤ ᱠᱟᱫᱟ ᱟᱨ ᱥᱤᱛᱩᱝ ᱦᱚᱛᱚ ᱜᱟᱡ ᱜᱟᱡᱮ ᱥᱤᱛᱩᱝ ᱵᱩᱡᱩᱜ ᱠᱟᱱᱟ ᱵᱟᱭ ᱫᱟᱜᱮᱜ ᱛᱮ ᱮᱠᱫᱚᱢ ᱜᱮᱥᱮ ᱵᱩᱡᱟᱹᱜ ᱠᱟᱱᱟ
ᱦᱚᱸ ᱛᱚ ᱢᱚᱱᱮ ᱦᱩᱭ ᱞᱮᱱᱟ ᱢᱤᱜᱴᱟᱝ ᱜᱟᱱ ᱡᱩᱫᱤ ᱢᱚᱱ ᱢᱚᱱᱮ ᱦᱩᱭ ᱞᱮᱱᱟ ᱢᱤᱜᱴᱟᱝ ᱜᱟᱱ ᱡᱩᱫᱤ ᱫᱟᱜᱽ ᱠᱮᱭᱟ ᱛᱟᱦᱚᱞᱮ ᱠᱟᱹᱴᱤᱡᱽ ᱜᱤᱰᱤ ᱵᱟᱲᱟ ᱦᱩᱭ ᱠᱚᱜᱼᱟ ᱚᱛ ᱢᱟ ᱟᱨ ᱠᱮᱴᱮᱡᱽ ᱪᱟᱵᱟ ᱟᱠᱟᱱᱟ ᱪᱮᱜᱠᱟᱛᱮ ᱱᱟᱦᱮᱞ ᱠᱚᱦᱚᱸ ᱵᱟᱝ ᱞᱟᱜᱟᱜᱼᱟ
ᱦᱩᱸ ᱱᱟᱥᱮᱱᱟᱜ ᱫᱟᱜᱽ ᱠᱟᱫᱟᱭ ᱚᱝᱠᱟ ᱛᱮᱜᱮ ᱮᱨ ᱠᱟᱫᱟ ᱵᱟᱨᱟ ᱠᱷᱮᱛᱮ ᱮᱨ ᱠᱟᱫᱟᱭ ᱟᱫᱚ ᱪᱤᱠᱟᱜ ᱠᱟᱱᱟ ᱦᱟ
ᱟᱪᱪᱷᱟ
ᱫᱟᱜᱽ ᱦᱚᱸᱛᱚ ᱵᱟᱭ ᱫᱟᱜᱽ ᱫᱟ
ᱦᱩᱸ ᱦᱩᱸ ᱦᱩᱸ
ᱦᱮᱸ ᱟᱫ ᱦᱮᱸ ᱟᱨᱚ ᱡᱟᱦᱟᱸᱭ ᱠᱚ ᱮᱨ ᱠᱟᱫᱟ ᱞᱟᱦᱟᱛᱮ ᱩᱱᱠᱩᱣᱟᱜ ᱫᱚ ᱡᱚᱠᱷᱚᱱ ᱠᱚ ᱚᱢᱚᱱ ᱠᱟᱱ ᱛᱟᱠᱚᱣᱟ ᱯᱨᱚᱛᱷᱚᱢ ᱥᱮᱫ ᱮᱨᱟ ᱠᱚ ᱞᱟᱦᱟᱛᱮ ᱩᱱᱠᱩ ᱚᱢᱚᱱ ᱠᱟᱱ ᱛᱟᱠᱚᱣᱟ ᱟᱨ ᱱᱚᱜᱼᱚ ᱱᱚᱝᱠᱟ ᱥᱤ ᱥᱤᱛᱩᱝ ᱨᱮ ᱚᱱᱟ ᱪᱟᱜ ᱵᱟᱝ ᱜᱚᱡᱚᱜ ᱛᱟᱠᱚᱣᱟ ᱚᱱᱟ ᱠᱚᱫᱚ
ᱦᱩᱸ ᱚᱢᱚᱱ ᱠᱟᱛᱮᱫ ᱨᱮᱦᱚᱸ ᱢᱟ ᱱᱚᱝᱠᱟ ᱥᱤᱛᱩᱝ ᱢᱟ ᱜᱚᱡᱽ ᱪᱟᱵᱟᱜᱼᱟ ᱡᱚᱛᱚ ᱨᱚᱦᱚᱲ ᱛᱮ ᱜᱚᱡᱽ ᱪᱟᱵᱟᱜᱼᱟ ᱥᱤᱛᱩᱝ ᱛᱮ
ᱟᱹᱰᱤ ᱡᱟᱹᱥᱛᱤ ᱥᱤᱛᱩᱝ ᱵᱩᱡᱷᱟᱹᱜ ᱠᱟᱱᱟ᱾
ᱩᱸ ᱦᱩᱸ
ᱚᱱᱠᱟ ᱱᱤᱛᱳᱜ ᱦᱟᱸᱜᱼᱚᱭ ᱡᱟᱦᱟᱸᱭ ᱠᱚ ᱠᱚ ᱡᱟᱦᱟᱸᱭ ᱠᱚᱠᱚ ᱜᱤᱰᱤ ᱵᱟᱲᱟ ᱠᱟᱜᱼᱟ ᱟᱫᱚ ᱡᱟᱦᱟᱸᱭ ᱜᱮ ᱱᱤᱛᱳᱜ ᱡᱟᱱᱟᱢ ᱠᱟᱱ ᱛᱟᱠᱚᱣᱟ ᱡᱩᱫᱤ ᱱᱚᱝᱠᱟ ᱢᱤᱫᱴᱟᱝ ᱵᱟᱨᱭᱟ ᱫᱟᱜ ᱵᱟᱲᱟ ᱠᱮᱭᱟᱭ ᱯᱮ ᱫᱤᱱ ᱯᱩᱱ ᱫᱤᱱ ᱪᱷᱟᱲᱟ ᱛᱟᱦᱚᱞᱮ ᱚᱱᱟ ᱠᱚ ᱠᱟᱹᱴᱤᱡ ᱡᱤᱭᱟᱹᱲ ᱪᱟᱞᱟᱣ ᱠᱚᱜᱼᱟ ᱟᱫᱚ ᱢᱮᱱᱠᱷᱟᱱ
ᱦᱮᱸ ᱟᱨ ᱟᱡ ᱡᱩᱫᱤ ᱦᱮᱸ ᱟᱨ ᱡᱩᱫᱤ ᱵᱟᱭ ᱫᱟᱠᱟ ᱛᱚ ᱚᱱᱟ ᱚᱱᱟ ᱫᱚ ᱯᱷᱟᱞᱛᱩ ᱪᱧᱞᱟᱣ ᱮᱱ ᱛᱟᱠᱚᱣᱟ
ᱦᱩᱸᱠᱟᱞ ᱞᱚᱥᱠᱟᱱ ᱜᱤᱰᱤᱜ-ᱟ ᱫᱚ ᱪᱮᱫ ᱜᱷᱩᱨᱮ ᱟᱨᱦᱚᱸ ᱠᱷᱚᱨᱪᱟ ᱦᱩᱭᱩᱜ
ᱜᱷᱩᱨᱮ ᱟᱨᱚ ᱤᱭᱟᱹ ᱦᱩᱭᱩᱜᱼᱟ ᱠᱤᱨᱤᱧ ᱦᱩᱭᱩᱜᱼᱟ ᱵᱟᱠᱟᱱ ᱤᱭᱟᱹ ᱨᱮᱱᱟᱜ ᱜᱮ ᱱᱚᱝᱠᱟ ᱚᱲᱟᱜ ᱠᱚᱨᱮᱱᱟᱜ ᱜᱮ ᱠᱟᱛᱮ ᱪᱟᱥ ᱦᱩᱭᱩᱜᱼᱟ᱾ ᱵᱟᱠᱷᱟᱱ ᱡᱟᱦᱟᱸ ᱤᱭᱟᱹ ᱤᱫᱤ ᱫᱟᱜ ᱨᱮᱭᱟᱜ ᱢᱤᱫ ᱫᱤᱱ ᱵᱟᱨ ᱫᱤᱱ ᱵᱟᱫ ᱚᱱᱟᱦᱟᱲᱟᱜ ᱫᱚ ᱤᱭᱟᱹ ᱛᱟᱦᱮᱱᱟ ᱴᱷᱤᱠ ᱧᱚᱜ ᱛᱮ ᱛᱟᱦᱮᱱᱟ
ᱦᱳᱭ
ᱦᱮᱸ ᱟᱨ ᱡᱩᱫᱤ ᱮᱠᱮᱵᱟᱨᱮ ᱡᱩᱫᱤ ᱵᱟᱭ ᱫᱟᱠᱟ ᱛᱚᱵᱮ ᱚᱱᱟ ᱯᱷᱟᱞᱛᱩ ᱚᱱᱟ ᱫᱚ ᱨᱚᱦᱚᱲᱚᱜ ᱤᱱᱠᱟᱹ ᱠᱮᱫᱟᱢ ᱦᱩᱸ
ᱟᱹᱞᱤᱧ ᱦᱚᱸ ᱚᱱᱟ ᱠᱷᱟᱹᱛᱤᱨ ᱜᱮ ᱟᱫᱚ ᱵᱟᱹᱞᱤᱧ ᱜᱤᱰᱤᱭᱮᱫᱟ ᱟᱫᱚ ᱦᱟᱯᱮ ᱚᱲᱟᱜ ᱨᱮᱱᱟᱜ ᱚᱲᱚᱜ ᱦᱚᱲ ᱢᱟᱠᱚ ᱞᱟᱹᱭᱮᱫᱟ ᱜᱚᱜᱚ ᱵᱟᱵᱟ ᱛᱟᱠᱚ ᱛᱟᱦᱚᱞᱮ ᱜᱤᱰᱤ ᱦᱩᱭᱩᱜᱼᱟ ᱟᱫᱚᱧ ᱦᱟᱯᱮ ᱤᱱᱟᱹᱜ ᱥᱤᱛᱩᱝ ᱨᱮ ᱮᱠᱷᱚᱱᱼᱼ ᱵᱟᱭ ᱫᱟᱜ ᱞᱮᱠᱷᱟᱱ ᱢᱤᱫᱴᱟᱝ ᱵᱟᱨᱭᱟ ᱫᱟᱜ ᱞᱮᱠᱷᱟᱱ ᱠᱟᱹᱴᱤᱡ ᱜᱤᱰᱤᱭᱟᱵᱚᱱ ᱚᱱᱟ ᱠᱷᱟᱹᱛᱤᱨ ᱜᱮ ᱜᱤᱰᱤ ᱫᱚ ᱵᱟᱝ ᱦᱩᱭ ᱠᱟᱱᱟ
ᱟᱫᱚ ᱥᱤ ᱫᱚ ᱯᱮ ᱥᱤ ᱠᱟᱱᱟ ᱪᱮᱫ ᱛᱮ ᱯᱮ ᱥᱤ ᱠᱟᱱᱟ ᱰᱟᱝᱨᱤ ᱱᱟᱦᱮᱞ ᱛᱮ ᱥᱮ ᱜᱟᱹᱰᱤ ᱢᱮᱥᱤᱱ ᱠᱚᱛᱮᱼᱼ
ᱜᱟᱢ ᱚᱱᱠᱟᱱᱟᱜ ᱵᱮᱵᱚᱥᱛᱷᱟ ᱢᱟ ᱟᱹᱞᱤᱧ ᱥᱮᱫ ᱫᱚ ᱵᱟᱹᱱᱩᱜ ᱠᱟᱫᱟ
ᱦᱩᱸ
ᱟᱫᱚ ᱱᱮᱛᱟᱨ ᱢᱟ ᱟᱵᱳ ᱨᱮᱱ ᱫᱚ ᱱᱮᱛᱟᱨ ᱫᱚ ᱟᱵᱚ ᱥᱮᱫ ᱢᱟ ᱯᱩᱨᱟᱹ ᱪᱮᱫ ᱤᱧ ᱞᱟᱹᱭᱟ ᱱᱮᱛᱟᱨ ᱫᱚ ᱰᱟᱹᱝᱨᱤ ᱱᱟᱦᱮᱞ ᱠᱚᱦᱚᱸ ᱛᱚ ᱵᱟᱹᱱᱩᱜᱼᱟ ᱱᱮᱛᱟᱨ ᱜᱟᱹᱰᱤ ᱡᱟ ᱴᱟᱠᱴᱟᱨ ᱛᱮᱜᱮ ᱥᱤᱜ ᱠᱟᱱᱟ ᱞᱳᱴᱟᱨ
ᱦᱮᱸ ᱱᱮᱛᱟᱨ ᱫᱚ ᱚᱱᱟ ᱜᱮ ᱵᱤᱥᱤ ᱰᱟᱝᱨᱤ ᱱᱟᱦᱮᱞ ᱜᱟᱹᱰᱤ ᱜᱮ ᱵᱤᱥᱤ ᱠᱟᱱᱟ ᱱᱮᱛᱟᱨ ᱫᱚᱼᱼ
ᱦᱮᱸ ᱚᱱᱟ ᱤᱭᱟ. ᱠᱚ ᱨᱮ ᱠᱚᱼᱼ ᱦᱮᱸ ᱤᱭᱟᱹ ᱠᱚᱨᱮ ᱵᱚᱱ ᱦᱟ ᱼᱦᱟ ᱛᱟᱣ ᱚᱱᱟ ᱚᱼᱚ ᱲᱟᱜ ᱠᱚᱨᱮᱱᱟᱜ ᱜᱟᱹᱰᱤ ᱚᱱᱰᱮ ᱥᱤᱭᱟᱜᱭ ᱥᱮ ᱰᱟᱺᱝᱨᱤ ᱛᱟᱹᱠᱤᱱ ᱠᱚ ᱦᱟᱛᱟᱣ ᱫᱟ ᱥᱮ ᱩᱱᱠᱩ ᱜᱩᱯᱤ ᱠᱚ ᱦᱩᱭᱩᱜ ᱠᱟᱱᱟ ᱥᱮ ᱟᱨ ᱠᱟᱛᱮ ᱚᱱᱟ ᱵᱚᱱ ᱥᱤᱭᱟ ᱚᱱᱠᱟ ᱫᱚᱼᱼ
ᱦᱮᱸᱮᱸ
ᱦᱮᱸ ᱚᱱᱮ ᱚᱱᱟᱱᱟᱜ ᱜᱮᱠᱚ ᱞᱟᱦᱟ ᱦᱟᱛᱟᱣ ᱚᱱᱟᱜ ᱜᱮᱠᱚ ᱤᱭᱟᱹ ᱵᱟᱲᱟᱭ ᱟᱯᱷᱚᱨ ᱟᱯᱷᱚᱨ ᱥᱤ ᱦᱩᱭᱩᱜ ᱠᱟᱱᱟ ᱚᱱᱟ ᱞᱟ. ᱜᱤᱫ᱾
ᱦᱩᱸ
ᱟᱨ ᱞᱟᱦᱟ ᱨᱮ ᱰᱟᱝᱨᱤ ᱜᱮᱼᱼ
ᱩᱸᱦ ᱡᱟᱦᱟᱸ ᱜᱟᱹᱰᱤ ᱢᱟᱹᱞᱤᱠ ᱠᱚ ᱩᱱᱠᱩ ᱠᱚᱠᱚ ᱮᱢᱚᱱ ᱟᱠᱟᱱᱟ ᱡᱩᱫᱤ ᱛᱮᱱ ᱜᱟᱯᱟ ᱵᱤᱱ ᱥᱤ ᱞᱟᱹᱜᱤᱫᱚᱜ ᱠᱟᱱᱟ ᱫᱚᱨᱠᱟᱨ ᱛᱟᱟᱹᱵᱤᱱᱟ ᱡᱮ ᱜᱟᱯᱟ ᱞᱤᱧ ᱥᱤᱭᱟ ᱯᱷᱳᱱ ᱯᱷᱳᱱ ᱛᱮᱵᱤᱱ ᱱᱟᱠᱟᱞ ᱪᱟᱵᱟᱜᱼᱟ ᱦᱮᱸ ᱞᱟᱹᱭᱟ‌ ᱦᱮᱸ ᱡᱟᱪᱷᱤ ᱡᱟᱪᱷᱤ ᱚᱱᱠᱟᱭ ᱞᱟᱹᱭ ᱟᱢᱟ ᱦᱮᱸ ᱡᱮ ᱱᱤᱛᱳᱜ ᱜᱮ ᱟᱡ ᱫᱤᱫᱤᱧ ᱤᱫ ᱫᱤ ᱟᱫᱚ ᱵᱟᱭ
ᱦᱮᱸ ᱚᱱᱠᱟᱜ ᱜᱮ ᱫᱚᱢᱮ ᱯᱮ ᱫᱤᱱ ᱯᱩᱱ ᱫᱤᱱ ᱫᱷᱩᱨᱤᱭᱟᱹ ᱯᱷᱳᱱ ᱟᱭ ᱢᱮ ᱥᱮ ᱮᱱᱤ ᱴᱟᱭᱤᱢ ᱛᱚᱵᱮ ᱦᱤᱲᱤᱧᱟ ᱛᱟᱣᱟᱨ ᱤᱭᱟᱹ ᱪᱚ ᱵᱟᱝ ᱪᱚ
ᱦᱮᱸ ᱥᱚᱢᱚᱭ ᱨᱮᱫᱚ ᱵᱟᱭ ᱯᱦᱳᱱ ᱜᱮᱭᱟ ᱟᱡ ᱛᱮ ᱫᱚ ᱯᱷᱚᱱ ᱢᱮ ᱩᱱᱤᱭᱟᱜ ᱯᱤᱪᱷᱚᱱ ᱢᱚᱴᱟᱢᱩᱴᱤ ᱩᱱᱤᱭᱟᱜ ᱛᱟᱭᱚᱢ ᱨᱮ ᱚᱱᱠᱟ ᱵᱟᱨᱥᱤᱧ ᱯᱮ ᱢᱟᱥ ᱫᱟᱲᱮ ᱟᱹᱪᱩᱨᱚᱜ ᱢᱮ ᱛᱚᱵᱮ ᱟᱱᱟᱢ ᱧᱟᱢᱟ ᱜᱟᱹᱰᱤ
ᱦᱮᱸ ᱦᱮᱸ ᱟᱪᱪᱷᱟ ᱡᱤᱢ ᱛᱟᱜᱤ ᱱᱟ ᱟᱨᱟᱢ ᱥᱮ ᱟᱢ ᱚᱥᱚᱨ ᱥᱤᱜ ᱦᱮᱡ ᱮᱱᱟ
ᱦᱮᱸ ᱦᱮᱸ
ᱦᱮᱸ ᱟᱡ ᱵᱟᱝ ᱛᱟᱦᱮᱸᱱ ᱚᱠᱟᱭᱪᱚ ᱤᱭᱟᱹ ᱤᱭᱟᱹ ᱦᱩᱭᱩᱜ ᱛᱟᱢᱟ ᱯᱷᱳᱱ ᱠᱚ ᱦᱩᱭᱩᱜ ᱛᱟᱢᱟ
ᱦᱩᱸ
ᱦᱩᱸ
ᱻ ᱛ ᱫᱷᱚᱨᱚᱱ ᱨᱮ ᱫᱚᱫᱚ ᱦᱩᱲᱩ ᱠᱚᱯᱮ ᱪᱟᱥ ᱜᱮᱭᱟ ᱥᱮ ᱵᱟᱝ ᱫᱷᱚᱨᱚᱱ ᱨᱮ ᱵᱟᱝ ᱵᱟᱝ ᱥᱚᱵᱽᱡᱤ ᱠᱚᱫᱚ ᱟᱞᱮᱥᱮᱫ ᱫᱚ ᱵᱟᱝ ᱦᱩᱭᱩᱜᱼᱟ
ᱦᱮᱸ ᱫᱷᱚᱨᱚᱱ ᱦᱩᱲᱩ ᱫᱚ ᱟᱞᱮ ᱥᱮᱫ ᱚᱲᱟᱜ ᱨᱮᱠᱚ ᱵᱟᱪ ᱴᱷᱤᱠ ᱟᱪᱷᱮ ᱚᱱᱠᱟ ᱫᱚ ᱚᱱᱠᱟ ᱫᱚ ᱤᱭᱟᱹ ᱫᱚ ᱵᱟᱪᱩᱜᱼᱟ ᱥᱮ ᱯᱷᱤᱞᱳ ᱯᱷᱤᱞᱳ ᱜᱮᱞᱟ ᱥᱮᱫ ᱫᱚ ᱢᱤᱫ ᱫᱷᱟᱜ ᱮᱜ ᱦᱟᱪᱟᱣ ᱚᱥᱚᱢᱚᱭ ᱦᱤᱡᱩᱜᱼᱟ ᱚᱱᱟ ᱵᱚᱥᱚ ᱨᱮ ᱜᱮ
ᱵᱚᱨᱥᱟ ᱥᱚᱢᱚᱭ ᱦᱤᱡᱩᱜᱼᱟ ᱥᱚᱵᱽᱡᱤ ᱠᱚᱫᱚᱯᱮ ᱪᱟᱥ ᱵᱟᱲᱟᱭ ᱜᱮᱭᱟ ᱛᱚᱵᱮ
ᱥᱚᱵᱡᱤ ᱠᱚ ᱱᱚᱝᱠᱟ ᱴᱩᱠ ᱴᱟᱠ
ᱦᱩᱸ ᱪᱷᱟ ᱚᱲᱟᱜ ᱡᱚᱢ ᱞᱮᱠᱟ
ᱦᱮᱸ ᱱᱚᱝᱠᱟ ᱵᱟᱹᱪᱩᱜ ᱟ ᱥᱮ ᱱᱚᱝᱠᱟ ᱤᱭᱟᱹ ᱡᱮ ᱠᱚ ᱥᱮᱞᱚ ᱠᱚ ᱨᱮ ᱫᱚ ᱫᱟᱜ ᱫᱚ ᱠᱚᱢ ᱧᱚᱜ ᱜᱮᱭᱟ ᱫᱟᱜ ᱴᱟᱱ ᱫᱚ ᱵᱟᱹᱪᱩᱜᱼᱟ ᱠᱚᱢ ᱧᱚᱜ ᱜᱮ ᱫᱟᱜ ᱫᱚᱛᱮ ᱵᱟᱸ ᱠᱚᱦᱚᱸ ᱵᱮᱥᱤ ᱵᱟᱹᱪᱩᱜᱼᱟ᱾
ᱩᱸᱦ ᱫᱟᱜ ᱵᱮᱵᱚᱥᱛᱟ ᱵᱟᱝ ᱛᱟᱦᱮᱱ ᱠᱷᱟᱱ ᱪᱤᱠᱟᱹᱭ ᱟᱵᱤᱱ ᱠᱚᱨᱟᱣ ᱠᱤᱪᱷᱩ ᱵᱟᱹᱱᱩᱜᱼᱟ ᱚᱸᱰᱮ ᱫᱚ ᱫᱟᱜ ᱨᱮᱱᱟᱜ ᱵᱮᱵᱚᱥᱛᱟ ᱠᱚ ᱛᱟᱦᱮᱸ ᱞᱮᱱᱠᱷᱟᱱ
ᱦᱟᱹᱥᱩᱫ ᱡᱟᱸᱦᱟ ᱢᱮᱱᱟᱜᱼᱟ ᱚᱱᱟ ᱦᱩᱭᱩᱜᱼᱟ ᱥᱚᱵᱡᱤ ᱛᱚᱵᱡᱤ ᱨᱚᱦᱚᱭ
ᱩᱸ
ᱦᱟᱸᱡᱩᱲᱟ ᱵᱟᱪᱩᱜᱼᱟᱡ ᱪᱤᱠᱟᱹᱭᱟᱢ ᱠᱚᱱᱳ ᱠᱚᱨᱟᱨ ᱜᱮ ᱵᱟᱪᱩᱜᱼᱟ
ᱚᱱᱤᱪᱷᱟ
ᱟᱨ ᱟᱯᱮ ᱥᱮᱫ ᱨᱮ ᱯᱮ ᱨᱩ ᱨᱚᱦᱚᱭ ᱜᱮᱭᱟ ᱪᱮᱫ ᱪᱮᱫ ᱦᱩᱲᱩ ᱵᱟᱫᱷᱟᱯᱮ ᱨᱩ ᱨᱚᱦᱚᱭ ᱜᱮᱭᱟ ᱥᱮ ᱢᱤᱫ ᱫᱷᱟᱣ ᱜᱮ
ᱦᱩᱲᱩ ᱫᱚ ᱵᱟᱝ ᱫᱷᱟᱣ ᱞᱮ ᱨᱚᱦᱚᱭᱟ ᱱᱚᱣᱟ ᱫᱷᱚᱨᱚᱢ ᱨᱮ ᱢᱤᱫ ᱫᱷᱟᱣ ᱱᱚᱣᱟ ᱵᱚᱨᱥᱟ ᱨᱮ ᱫᱷᱚᱨᱚᱢ ᱨᱮᱫᱚ ᱟᱞᱮ ᱥᱮᱫ ᱫᱚ ᱫᱟᱜ ᱨᱮᱱᱟᱜ ᱵᱮᱵᱚᱥᱼᱼ ᱛᱚ ᱵᱮᱥᱜᱮ ᱢᱮᱱᱟᱜᱼᱟ ᱫᱟᱜ ᱵᱚᱞᱛᱮ ᱯᱨᱟᱭ ᱠᱚ ᱤᱭᱟᱹ ᱠᱟᱫᱟ ᱢᱤᱱᱤ ᱠᱚ ᱢᱮᱱᱟᱜᱼᱟ ᱥᱤᱞᱚ ᱠᱚ ᱢᱮᱱᱟᱜᱼᱟ ᱚᱱᱟᱠᱚ ᱵᱟᱠᱷᱨᱟ ᱚᱱᱟᱛᱮᱜᱮ ᱫᱟᱜ ᱠᱚ ᱦᱟᱛᱟᱣ ᱠᱟᱛᱮᱫ ᱪᱟᱥ ᱵᱟᱲᱟ ᱦᱩᱭᱩᱜᱼᱟ
ᱦᱮᱸ ᱟᱨᱥᱮ ᱚᱱᱟ ᱫᱚ ᱵᱟᱪᱩᱜ ᱵᱟᱪᱩᱜ ᱜᱮᱭᱟ ᱦᱮᱸ ᱟᱞᱮ ᱥᱮ ᱚᱱᱟ ᱠᱚ ᱵᱟᱹᱪᱩᱜ ᱜᱮᱭᱟ ᱚᱱᱟᱛᱮ ᱟᱫᱚ ᱦᱮᱸ ᱵᱟᱫᱟᱢ ᱠᱚᱫᱚ ᱞᱮ ᱟᱨᱚᱸ ᱞᱮ ᱨᱚᱦᱚᱭ ᱠᱟᱫ ᱜᱮᱭᱟ ᱵᱟᱫᱟᱢ ᱠᱚᱫᱚ ᱦᱮᱸ ᱛᱩᱲᱤ ᱠᱚ ᱨᱚᱦᱚᱭᱟ ᱛᱩᱲᱤ ᱵᱟᱫᱟᱢ ᱚᱱᱟ ᱠᱚ ᱟᱥᱚᱞᱮ ᱟᱹᱛᱷᱟᱲᱤᱭᱟᱹ ᱮᱴᱟᱜ ᱦᱟᱛᱚ ᱠᱚ ᱨᱚᱦᱚᱭᱟ ᱥᱚᱵᱡᱤ ᱚᱱᱟᱠᱚ ᱴᱩᱠᱴᱟᱠ ᱞᱮ ᱨᱚᱦᱚᱭᱟ ᱵᱟᱲᱜᱤ ᱠᱚᱨᱮ ᱠᱷᱮᱥᱛᱩ ᱠᱚ ᱨᱮᱫᱚ ᱦᱩᱭ ᱠᱟᱱᱟ ᱚᱱᱰᱮ ᱫᱚ ᱚᱲᱟᱜ ᱚᱲ ᱚᱲᱟᱜ ᱥᱩᱨ ᱠᱚᱨᱮ ᱨᱮ ᱨᱚᱦᱚᱭ ᱪᱟᱞᱟᱣ ᱞᱮᱱ ᱚᱱᱟ ᱦᱚᱸ ᱦᱩᱭᱞᱮᱱ ᱠᱟᱹᱢᱤ ᱤᱭᱟᱹᱛᱮᱜ ᱠᱚᱞ ᱫᱟᱜ ᱟᱡᱟᱜᱱᱟ ᱠᱩᱧ ᱠᱩᱧ ᱠᱚ ᱤᱭᱟᱹᱭ ᱤᱭᱟᱹ
ᱟᱪᱪᱷᱟ
ᱦᱩᱸ
ᱪᱮᱫᱠᱟ ᱜᱚᱨᱚᱢ ᱥᱤᱛᱩᱝ ᱪᱮᱫ ᱞᱮᱠᱟ ᱵᱩᱡᱷᱟᱹᱜ ᱠᱟᱱᱟ ᱟᱯᱮ ᱥᱮᱫ ᱛᱚᱵᱮ
ᱜᱟᱡᱮ ᱮᱠᱫᱚᱢ ᱥᱮᱛᱟᱜ ᱠᱷᱚᱱ ᱜᱮ ᱜᱚᱨᱚᱢ ᱯᱷᱮᱱ ᱦᱟᱣᱟ ᱦᱚᱸ ᱜᱩᱨᱞᱟᱹᱣ ᱜᱩᱡᱩᱜ ᱠᱟᱱᱟ ᱮᱠᱫᱚᱢ ᱥᱮᱛᱟᱜ ᱠᱷᱚᱱ ᱠᱮᱫᱚᱢ ᱜᱮ ᱜᱟᱡᱮ ᱜᱮᱡᱮᱨᱟ ᱪᱮᱫ ᱜᱚᱡᱩᱜᱼᱟ ᱵᱮᱥ ᱵᱩᱡᱩᱜᱼᱟ ᱛᱚ ᱫᱟᱨᱮ ᱩᱹᱧ ᱤᱧ ᱦᱟᱛᱟᱣ ᱦᱩᱭ ᱠᱟᱱᱟ ᱚᱱᱟ ᱤᱱᱠᱟᱹ ᱜᱮ ᱜᱩᱡᱩᱜ ᱠᱟᱱᱟ
ᱚ ᱤᱧ ᱦᱚ ᱱᱚᱜ ᱚᱭ ᱫᱟᱨᱮ ᱵᱩᱴᱟᱹᱨᱮ ᱥᱮᱫ ᱨᱮᱜᱤᱧ ᱫᱩᱲᱩᱵ ᱜᱤᱲᱤ ᱠᱟᱱᱟ ᱪᱤᱠᱟᱹᱭᱟᱢ ᱥᱤᱛᱩᱝ ᱜᱚᱨᱚᱢ ᱨᱮ ᱚᱠᱟᱥᱮᱫ ᱮᱢ ᱫᱟᱲᱟᱱᱟ ᱵᱮᱥ ᱜᱮ ᱵᱟᱝ ᱵᱩᱡᱷᱟᱹᱜ ᱠᱟᱱᱟ ᱫᱟᱜ ᱛᱮ ᱥᱮ
ᱦᱮᱸ ᱚᱱᱛᱮ ᱜᱮ ᱤᱭᱟᱹ ᱵᱩᱡᱷᱟᱹᱣ ᱠᱟᱱᱟ ᱾ ᱜᱮᱥ ᱦᱤᱡᱩᱜᱼᱟ ᱚᱱᱛᱮ
ᱦᱩᱸ ᱦᱩᱸ
ᱦᱮᱸ ᱜᱟᱡᱮ ᱜᱟᱡᱮ ᱤᱱᱠᱟᱹ ᱦᱩᱭᱩᱜ ᱠᱟᱱᱟ ᱟᱨ ᱱᱚᱣᱟ ᱫᱚ ᱛᱤᱱ ᱜᱷᱟᱹᱲᱤᱠᱼᱮᱢ ᱠᱟᱹᱢᱤ ᱠᱟᱱᱟ ᱮᱨ ᱯᱚᱨᱮ
ᱦᱩᱸ ᱠᱟᱹᱢᱤ ᱦᱩᱭᱱᱟ ᱢᱚᱴᱟᱢᱩᱴᱤ ᱢᱤᱫ ᱪᱟᱸᱫᱳ ᱜᱟᱱ ᱦᱩᱭᱱᱟ ᱾ ᱢᱤᱫ ᱪᱟᱸᱫᱳ ᱜᱟᱱ ᱦᱩᱭᱱᱟ?
ᱤᱧ ᱫᱚ ᱚᱱᱮ ᱛᱮᱦᱮᱧ ᱱᱤᱭᱮ ᱵᱟᱨ ᱫᱤᱱ ᱥᱮ ᱯᱮ ᱫᱤᱱ ᱦᱩᱭᱮᱱ ᱛᱤᱧᱟᱹ
ᱟᱪᱪᱷᱟ ᱟᱪᱪᱷᱟ
ᱚᱸ ᱤᱥᱤᱱ ᱫᱚ ᱟᱹᱣᱨᱤ ᱡᱟᱱᱤᱡ ᱚᱠᱟᱭ ᱫᱚ ᱡᱚᱜ ᱦᱮᱸ ᱢᱚᱸᱡᱽ ᱛᱮ ᱟᱵᱮᱱᱟᱜ ᱨᱚᱲ ᱤᱭᱟᱹ ᱵᱟᱝ ᱟᱡᱚᱢᱚᱜ ᱦᱤᱡᱩᱜ ᱠᱟᱱᱟ ᱴᱟᱳᱣᱟᱨ ᱵᱟᱭ ᱧᱟᱢ ᱮᱫ ᱛᱟᱹᱵᱤᱱᱟ ᱰᱤᱥᱴᱟᱯ ᱮᱫ ᱛᱟᱹᱵᱤᱱᱟᱭ
ᱱᱮᱴᱳᱣᱟᱨᱠ ᱨᱮᱱᱟᱜ ᱠᱟᱹᱴᱤᱡ ᱯᱨᱚᱵᱞᱮᱢ ᱦᱩᱭᱩᱜ ᱠᱟᱱᱟ ᱦᱳᱭᱛᱚ ᱦᱮᱸᱥᱮ
ᱦᱮᱸ
ᱱᱤᱛᱟᱹᱜ ᱱᱤᱛᱟᱹᱜ ᱵᱤᱱ ᱟᱸᱡᱚᱢᱮᱜᱼᱟ
ᱦᱮ ᱱᱤᱛᱚᱜ ᱟᱡᱚᱢᱚᱜᱼᱟ ᱢᱚᱸᱡᱽ ᱜᱮ ᱟᱡᱚᱢᱚᱜᱼᱟ ᱱᱤᱛᱚᱜ ᱫᱚ
ᱟᱪᱪᱷᱟ
ᱨᱚᱲ ᱫᱚᱢᱮ ᱤᱭᱟᱹ ᱱᱮᱴᱳᱣᱟᱨᱠ ᱵᱟᱱᱩᱜ ᱰᱤᱥᱴᱟᱨᱵ ᱜᱮᱭᱟ ᱤᱭᱟᱹ ᱠᱚᱨᱮ ᱚᱲᱟᱜ ᱚᱲᱟᱜ ᱠᱚᱨᱮᱜ ᱱᱚᱣᱟ ᱫᱚ ᱱᱚᱛᱮ ᱯᱷᱟᱸᱠᱟ ᱥᱮᱫ ᱦᱮᱡ ᱦᱩᱭ ᱠᱟᱱᱟ ᱚᱱᱛᱮ ᱫᱚ ᱩᱱᱟᱹᱜ ᱢᱚᱸᱡᱽ ᱩᱰᱩᱜ ᱪᱟᱞᱩᱜ ᱠᱟᱱ ᱜᱮᱭᱟ ᱵᱷᱟᱹᱞᱤ ᱜᱤ ᱪᱟᱹᱞᱩᱜ ᱠᱟᱱ ᱜᱮᱭᱟ
ᱟᱹᱞᱤᱧ ᱥᱮᱫ ᱦᱚᱸ ᱚᱲᱟᱜ ᱨᱮᱫᱚ ᱚᱲᱟᱜ ᱠᱚᱨᱮ ᱫᱚ ᱠᱟᱹᱴᱤᱡ ᱚᱲᱟᱜ ᱨᱮᱫᱚ ᱠᱷᱟᱪᱮ ᱯᱨᱚᱵᱞᱮᱢ ᱟᱭ ᱱᱮᱴᱳᱣᱟᱨᱠ ᱨᱮᱱᱟᱜ ᱾ ᱱᱚᱸᱜᱼᱚᱭ ᱵᱟᱭᱨᱮ ᱥᱮᱫ ᱠᱷᱚᱱᱟᱜ ᱜᱮ ᱨᱚᱯᱚᱲ ᱵᱟᱲᱟ ᱦᱩᱭᱩᱜᱼᱟ ᱡᱟᱦᱟᱱᱟᱜ ᱠᱚ
ᱦᱮᱸ ᱟᱨ ᱠᱚᱞ ᱠᱚᱦᱚᱸ ᱠᱟᱴᱟᱜ ᱠᱟᱱᱟ᱾
ᱦᱳᱭ ᱦᱳᱭ ᱟᱫᱚ ᱱᱮᱴᱳᱣᱟᱨᱠ ᱨᱮᱱᱟᱜ ᱯᱨᱚᱵᱞᱮᱢ ᱛᱟᱦᱮᱸ ᱞᱮᱱ ᱠᱷᱟᱱ ᱫᱚ ᱠᱚᱞ ᱠᱟᱴᱟᱜ ᱜᱮᱭᱟ
ᱦᱮᱸ ᱠᱟᱴᱟᱜ ᱠᱟᱱᱟ ᱡᱚᱠᱷᱚᱱ ᱫᱚ ᱠᱟᱴᱟᱜ ᱠᱟᱱᱟ ᱟᱨᱚ ᱟᱨᱦᱚ ᱢᱮᱥᱮᱡ ᱠᱚᱦᱚᱸ ᱵᱟᱝ
ᱦᱩᱸ ᱦᱩᱸ
ᱟᱫᱚ ᱱᱚᱛᱮ ᱯᱷᱟᱠᱟ ᱥᱮᱫ ᱦᱩᱭ ᱠᱟᱱᱟ᱾ ᱠᱷᱟᱛᱟᱨ ᱵᱷᱟᱹᱞᱤ ᱦᱚᱭ ᱦᱚᱭᱟᱭᱟᱨ ᱴᱟᱣᱟᱨ ᱵᱷᱟᱹᱜᱤ ᱪᱟᱹᱞᱩᱜᱼᱟ᱾
ᱦᱚᱸ᱾
ᱟᱨ ᱚᱲᱟᱜ ᱚᱲᱟᱜ ᱠᱚ ᱵᱟᱦᱨᱮ ᱥᱮᱫ ᱜᱮ ᱰᱤᱥᱴᱟᱵᱽ ᱜᱮᱥ ᱦᱩᱭᱩᱜᱼᱟ ᱜᱩᱡᱩᱜ ᱠᱟᱱᱟ ᱟᱨ ᱱᱚᱝᱠᱟ ᱴᱟᱣᱟᱨ ᱡᱩᱫᱤ ᱵᱟᱭ ᱧᱟᱢᱟ ᱮᱠᱫᱚᱢ ᱛᱷᱮᱢᱮᱨ ᱜᱮᱢ ᱵᱩᱡᱷᱟᱣᱟ ᱚᱱᱠᱟ
ᱦᱮᱸᱻ
ᱦᱩᱸ
ᱞᱟᱦᱟ ᱥᱮᱫ ᱞᱟᱦᱟ ᱛᱮᱫᱚ ᱟᱞᱮ ᱥᱮᱫ ᱦᱚᱸ ᱴᱟᱣᱟᱨ ᱠᱚ ᱵᱷᱟᱜᱮ ᱜᱮ ᱧᱟᱢ ᱠᱮᱭᱟᱢ ᱚᱱᱟ ᱠᱚᱴᱟᱜ ᱫᱤᱱ ᱴᱟᱣᱟᱨ ᱨᱮᱱᱟᱜ ᱥᱚᱢᱚᱥᱥᱟ ᱴᱟ ᱟᱹᱰᱤ ᱡᱳᱨ ᱡᱟᱹᱥᱛᱤ ᱠᱟᱱᱟ᱾
ᱫᱚᱢᱮ ᱰᱤᱥᱴᱟᱵᱮᱜᱼᱟ ᱟᱨᱚᱧ ᱱᱚᱝᱠᱟ ᱡᱩᱫᱤ ᱫᱟᱜ ᱫᱟᱭ ᱵᱟᱝ ᱦᱚᱞᱟᱜ ᱥᱮ ᱢᱟᱫᱷᱮᱨ ᱦᱤᱞᱚᱜ ᱱᱚᱝᱠᱟ ᱫᱟᱜ ᱞᱮᱫᱟ ᱠᱚᱢ ᱧᱚᱜ ᱚᱱᱟ ᱜᱮ ᱡᱮᱢᱚᱱ ᱴᱟᱣᱟᱨ ᱴᱤᱥᱟᱹᱜ ᱪᱮᱫ ᱜᱮ ᱵᱟᱝ ᱪᱚ ᱟᱨ ᱠᱚᱞ ᱠᱚᱦᱚᱸ ᱵᱟᱝ ᱪᱟᱞᱟᱜ ᱠᱟᱱᱟ᱾ ᱰᱤᱥᱴᱟᱵᱽ ᱮᱫ ᱜᱮᱭᱟᱭ
ᱟᱪᱪᱷᱟ᱾ ᱛᱚᱵᱮ ᱟᱞᱮᱥᱮᱫ ᱫᱚ ᱚᱱᱟ ᱡᱤᱭᱳ ᱠᱚᱫᱚ ᱡᱤᱭᱳ ᱥᱤᱢ ᱦᱚᱸ ᱵᱷᱟᱜᱮ ᱜᱮᱭᱟ ᱡᱤᱭᱳ ᱥᱤᱢ ᱠᱷᱟᱱ ᱢᱮᱱᱠᱷᱟᱱ ᱫᱚ ᱚᱱᱟ ᱫᱚ ᱱᱚᱝᱠᱟ ᱵᱟᱭᱨᱮ ᱨᱮᱜᱮ ᱵᱤᱱ ᱵᱮᱵᱚᱦᱟᱨ ᱫᱟᱲᱮᱭᱟᱜᱼᱟ ᱚᱲᱟᱜ ᱠᱚᱨᱮ ᱵᱤᱱ ᱵᱚᱞᱚ ᱞᱮᱱᱠᱷᱟᱱ ᱴᱟᱣᱟᱨ ᱦᱚᱸ ᱵᱟᱭ ᱧᱟᱢᱟ ᱟᱲᱟᱜ ᱨᱮ ᱯᱷᱳᱱ ᱠᱚᱦᱚᱸ ᱵᱟᱝ ᱞᱟᱜᱟᱜᱼᱟ ᱮᱭᱟᱨᱴᱮᱞ ᱫᱚ ᱛᱚᱵᱚ
ᱡᱤᱭᱳ ᱠᱟᱱ ᱛᱟᱢᱟᱭ?
ᱮᱭᱟᱨᱴᱮᱞ
ᱤᱧᱟᱹᱜ ᱡᱤᱭᱳ ᱠᱟᱱᱟᱭ ᱠᱚᱞ ᱛᱚ ᱠᱚᱞ ᱛᱮᱫ ᱫᱚ ᱦᱟᱡᱩᱜ ᱜᱮᱭᱟ᱾
ᱦᱩᱸ᱾
ᱦᱮᱸ ᱟᱨ ᱱᱚᱝᱠᱟ ᱡᱩᱫᱤ ᱱᱮᱴ ᱠᱚᱢ ᱪᱟᱹᱞᱩᱭᱟ ᱰᱤᱥᱴᱟᱵᱽ ᱧᱚᱜ ᱜᱮᱭᱟᱭ᱾
ᱠᱚᱞ ᱛᱮᱫ ᱫᱚ ᱦᱟᱡᱩᱜᱼᱟ ᱚᱱᱟ ᱫᱚ ᱠᱚᱞ ᱛᱮᱫ ᱫᱚ ᱟᱨ ᱥᱩᱨ ᱥᱮ ᱵᱟᱹᱪᱩᱜ ᱟᱵᱩᱱ ᱴᱟᱣᱟᱨ ᱫᱚ ᱟᱞᱮ ᱥᱮᱫ ᱫᱚ ᱥᱟᱺᱜᱤᱧ ᱠᱚᱨᱮ ᱢᱮᱱᱟᱭᱟ ᱟᱨ ᱟᱯᱮ ᱥᱮᱫ ᱫᱚ ᱛᱤᱱ ᱛᱤᱱᱟᱹᱜ ᱥᱩᱨ ᱥᱩᱨ ᱢᱮᱭᱟᱭ ᱴᱟᱣᱟᱨ?
ᱟᱞᱮ ᱥᱮᱫ ᱦᱚᱸ ᱥᱟᱺᱜᱤᱧ ᱜᱮᱭᱟ ᱴᱟᱣᱟᱨ ᱚᱱᱠᱟ ᱢᱤᱫ ᱠᱤᱞᱳᱢᱤᱴᱟᱨ ᱫᱩ ᱠᱤᱞᱳᱢᱤᱴᱟᱨ ᱥᱟᱺᱜᱤᱧ
ᱟᱞᱮ ᱥᱮᱫ ᱦᱚᱸ ᱚᱱᱠᱟ ᱜᱮ ᱦᱩᱭᱩᱜᱼᱟ ᱡᱮᱢᱚᱱ ᱱᱚᱝᱠᱟ ᱡᱩᱫᱤ ᱥᱩᱨ ᱠᱚ ᱡᱩᱫᱤ ᱛᱟᱦᱮᱱᱟ ᱛᱚᱵᱮ ᱴᱷᱤᱠ ᱜᱮ ᱢᱚᱱᱮ ᱩᱱᱟᱹᱜ ᱰᱚᱢ ᱰᱤᱥᱴᱟᱵᱟᱭ ᱰᱤᱥᱴᱟᱯᱮᱭᱟ᱾ ᱟᱨ ᱥᱟᱺᱜᱤᱧ ᱠᱚᱨᱮ ᱥᱮ ᱜᱟᱰᱮ ᱰᱤᱥᱴᱟᱵᱟᱭ
ᱟᱪᱪᱷᱟ ᱴᱷᱤᱠᱟᱹᱱ ᱜᱮᱭᱟ ᱱᱚᱝᱠᱟ ᱜᱮᱞᱟᱝ ᱨᱚᱯᱚᱲᱟ ᱟᱨᱚ ᱯᱚᱨᱮ ᱛᱮᱞᱟᱝ ᱨᱚᱯᱚᱲᱟ ᱦᱮᱸ ᱚᱠᱛᱚ ᱠᱚᱦᱚᱸ ᱦᱩᱭᱮᱱ ᱛᱟᱞᱟᱝ ᱦᱮᱸ ᱥᱮ
ᱦᱮᱸ᱾